ᱡᱚᱸᱦᱟᱨ ᱜᱮ ᱜᱚᱝᱠᱮ ᱡᱚᱦᱟᱨ ᱜᱮ? ᱪᱮᱫ ᱞᱮᱠᱟ ᱢᱮᱱᱟᱜ ᱵᱮᱱᱟ ᱜᱚᱢᱠᱮ? ᱪᱮᱫ ᱞᱮᱠᱟ ᱢᱮᱱᱟᱜ ᱵᱮᱱᱟ?
ᱦᱮᱸ ᱱᱟᱯᱟᱭ ᱵᱟᱲᱟ ᱜᱮ ᱦᱮᱱᱟᱞᱤᱧᱟᱹ ᱱᱤᱛᱚᱜ ᱥᱩᱭᱫᱚᱢ ᱫᱚ᱾
ᱚ ᱛᱟᱦᱚᱞᱮ ᱫᱟᱠᱟ ᱠᱚ ᱡᱚᱢ ᱵᱟᱲᱟ ᱦᱩᱭᱱᱟ ᱥᱮ ᱵᱟᱝ?
ᱦᱮᱸ ᱱᱚᱜᱼᱚᱭ ᱡᱚᱢ ᱵᱟᱲᱟᱛ ᱠᱩᱞᱦᱤ ᱥᱮᱫ ᱨᱮ ᱫᱩᱲᱩᱵ ᱵᱟᱲᱟ ᱦᱩᱭ ᱟᱠᱟᱱᱟ ᱚᱱᱟᱜᱮ ᱦᱟᱹᱠᱩ ᱡᱟᱹᱞᱤ ᱟᱸᱴᱼᱼ ᱴᱳ ᱦᱩᱭ ᱟᱠᱟᱱᱟ ᱛᱚ ᱟᱫᱚ ᱚᱱᱟᱜᱮ ᱦᱤᱨᱤ ᱪᱟᱞᱟᱜ ᱞᱟᱹᱭ ᱦᱩᱭᱩᱜ ᱠᱟᱱᱟ ᱛ ᱪᱟᱞᱟᱜ ᱦᱩᱭᱩᱜᱼᱼ ᱠᱟᱱᱟ ᱥᱮ ᱵᱟᱝ ᱦᱜ ᱵᱟᱞᱤᱧ ᱞᱟᱹᱭ ᱫᱟᱲᱭᱟᱜᱼᱟ ᱧᱤᱫᱟᱹ ᱦᱚᱸ ᱰᱷᱮᱨᱜ ᱜᱮ ᱧᱤᱫᱟᱹ ᱦᱮᱡ ᱮᱱᱟ ᱛᱚ
ᱦᱳᱭ ᱦᱳᱭ ᱦᱳᱭ ᱛᱟᱦᱚᱞᱮ ᱦᱟᱹᱠᱩ ᱡᱷᱟᱹᱞᱤ ᱵᱮᱱ ᱚᱰᱟᱨ ᱦᱚᱴᱚ ᱠᱟᱫᱟ ᱵᱟᱝ?
ᱦᱮᱸ ᱦᱮᱸ
ᱛᱟᱦᱚᱞᱮ ᱜᱚᱝᱠᱮ ᱟᱯᱮ ᱥᱮᱱ ᱫᱚ ᱟᱹᱰᱤ ᱡᱟᱹᱥᱛᱤ ᱫᱟᱜ ᱧᱚᱜ ᱠᱮᱫᱟᱭ?
ᱦᱮᱸ ᱛᱮᱦᱮᱧ ᱫᱚ ᱠᱟᱹᱴᱤᱡ ᱮᱴᱟᱜ ᱫᱤᱱ ᱠᱷᱚᱱ ᱫᱚ ᱢᱟᱱᱮ ᱵᱟᱹᱲᱛᱤ ᱧᱚᱜ ᱜᱮ ᱫᱟᱜ ᱧᱚᱜ ᱟᱠᱟᱫᱟᱭ
ᱦᱳᱭ ᱦᱳᱭ ᱮᱠᱫᱚᱢ ᱛᱟᱦᱚᱞᱮ ᱪᱟᱥ ᱠᱟᱹᱢᱤ ᱠᱚᱫᱚ ᱛᱤᱱᱟᱹᱜ ᱥᱟᱹᱜᱤᱧ ᱪᱟᱵᱱ ᱜᱚᱢᱠᱮ
ᱪᱟᱥ ᱠᱟᱢᱤ ᱠᱚᱫᱚ ᱦᱚᱸᱜᱼᱚᱭ ᱮᱛᱚᱦᱚᱵ ᱵᱟᱲᱟ ᱦᱩᱭ ᱠᱟᱱᱟ ᱦᱟᱸᱜ, ᱛᱮᱢᱚᱱ ᱮᱠᱴᱟ ᱫᱚ ᱡᱷᱟᱹᱞ ᱫᱚ ᱵᱟᱝ ᱦᱩᱭ ᱠᱟᱱᱟ ᱦᱚᱸᱜᱼᱚᱭ ᱥ ᱱᱚᱜᱼᱚᱭ ᱱᱮᱜᱮ ᱦᱚᱸᱜᱼᱚᱭ ᱥᱩᱨᱩ ᱵᱟᱲᱟ ᱦᱩᱭ ᱠᱟᱱᱟ ᱛᱚᱞᱟ ᱛᱩᱫ ᱠᱚ ᱪᱟᱞᱟᱜ ᱠᱟᱱᱟ ᱨᱚᱦᱚᱭ ᱫᱚ ᱟᱭᱨᱤ ᱫᱷᱩᱞᱟᱹᱜ ᱦᱩᱭᱩᱜᱼᱟ ᱥᱤ ᱵᱟᱲᱟ ᱟᱲᱮ ᱞᱟᱜ ᱠᱚ, ᱛᱚᱞᱟ ᱛᱩᱫ
ᱵᱟᱲᱟᱭ ᱫᱟᱠᱚ ᱚᱱᱟ ᱠᱚᱜᱮ᱾
ᱮᱠᱫᱚᱢ ᱮᱠᱫᱚᱢ᱾
ᱟᱯᱮ ᱥᱮᱫ ᱜᱮ ᱛᱤᱱᱟᱹᱜ ᱡᱷᱟᱹᱞ ᱵᱟᱲᱟ ᱠᱮᱫᱟ ᱯᱮ?
ᱟᱨ ᱟᱞᱚᱵᱚᱵᱱ ᱞᱟᱹᱭᱟ ᱜᱚᱝᱠᱮ ᱚᱭ ᱥᱮᱨᱢᱟ ᱡᱟᱹᱲᱤ ᱫᱟᱜ ᱦᱚᱸ ᱪᱮᱫ ᱵᱮᱱ ᱞᱟᱹᱭᱟ, ᱵᱟᱝ ᱫᱚ ᱪᱟᱸᱫᱚ ᱵᱚᱸᱜᱟᱭ ᱟᱹᱲᱤᱥ ᱠᱟᱱᱟᱭ, ᱥᱮ ᱟᱵᱚ ᱢᱟᱱᱣᱟ ᱦᱚᱸ ᱪᱮᱫ ᱠᱚᱵᱚᱱ ᱯᱟᱯ ᱠᱟᱫᱟ, ᱢᱚᱸᱡᱽ ᱧᱚᱜ ᱦᱚᱸ ᱫᱟᱜ ᱡᱟᱹᱲᱤ ᱵᱟᱝ ᱦᱩᱭᱩᱜ ᱠᱟᱱᱟ᱾
ᱦᱳᱭ ᱛᱚ ᱚᱱᱟ ᱜᱮᱛᱚ᱾
ᱦᱳᱭ ᱦᱳᱭ ᱚᱱᱮ ᱚᱱᱟ ᱠᱷᱟᱹᱛᱤᱨ ᱜᱮ ᱦᱟᱸᱜ ᱱᱚᱜᱼᱚᱭ ᱱᱤᱛᱚᱜ ᱫᱚ ᱪᱟᱥ ᱠᱟᱹᱢᱤ ᱫᱚ ᱠᱟᱹᱴᱤᱡ ᱟᱹᱣᱨᱤ ᱮᱦᱚᱵᱚᱜᱼᱟ ᱨᱚᱦᱚᱭ ᱠᱚᱫᱚ᱾
ᱦᱮᱸ᱾
ᱜᱚᱝᱠᱮ, ᱦᱮᱞᱳ ᱟᱸᱡᱚᱢ ᱫᱟᱵᱮᱱ ᱜᱚᱝᱠᱮ?
ᱦᱮᱸ ᱜᱚᱝᱠᱮ ᱟᱸᱡᱚᱢᱚᱜ ᱠᱟᱱ ᱜᱮᱭᱟ, ᱞᱟᱹᱭ ᱵᱮᱱ᱾
ᱛᱚ ᱛᱤᱦᱤᱧᱟᱜ ᱜᱟᱯᱟᱞᱢᱟᱨᱟᱣ ᱫᱚ ᱦᱩᱭᱩᱜ ᱠᱟᱱ ᱛᱟᱞᱟᱝᱼᱟ ᱟᱵᱚ ᱡᱮ ᱱᱚᱜᱼᱚᱭ, ᱟᱸᱡᱚᱢ ᱫᱟᱵᱮᱱ ᱛᱚ? ᱟᱵᱚ ᱡᱮ ᱱᱚᱜᱼᱚᱭ ᱮᱭᱟᱭ ᱟᱱᱟᱜ ᱨᱮ ᱥᱟᱱᱛᱟᱲᱤ ᱯᱟᱹᱨᱥᱤ ᱵᱚᱱ ᱧᱟᱢ ᱠᱮᱫᱟ ᱯᱟᱲᱦᱟᱜ ᱞᱟᱹᱜᱤᱫ ᱥᱮ ᱟᱵᱚᱣᱟᱜ ᱦᱟᱹᱴᱤᱧ ᱵᱚᱱ ᱧᱟᱢ ᱠᱮᱫᱟ,
ᱦᱮᱸ᱾
ᱦᱳᱭ ᱥᱮ, ᱟᱸᱡᱚᱢ ᱫᱟᱵᱮᱱ ᱛᱚ?
ᱦᱮᱸ᱾ ᱦᱮᱸ ᱦᱮᱸ᱾
ᱱᱚᱣᱟ ᱤᱫᱤ ᱠᱟᱛᱮ ᱜᱮ ᱦᱩᱰᱤᱧ ᱢᱟᱪᱷᱟ ᱜᱟᱯᱟᱞ ᱢᱟᱨᱟᱣ, ᱦᱮᱸ ᱥᱮ?
ᱦᱮᱸ᱾
ᱦᱚᱸᱜᱼᱚᱭ ᱡᱮ ᱟᱵᱚ ᱥᱤᱠᱷᱱᱟᱹᱛ ᱡᱟᱦᱟᱸ ᱨᱮᱵᱚᱱ ᱧᱟᱢ ᱮᱫᱟ
ᱦᱳᱭ᱾
ᱟᱨ ᱱᱚᱜᱼᱚᱭ ᱡᱮ ᱵᱟᱝᱵᱚᱱ ᱥᱤᱠᱷᱱᱟᱹᱛᱚᱜ ᱠᱟᱱᱟ ᱱᱚᱣᱟ ᱤᱫᱤ ᱠᱟᱛᱮᱫ ᱟᱵᱮᱱ ᱪᱮᱫ ᱵᱮᱱ ᱞᱟᱹᱭᱟ?
ᱚᱱᱟ ᱜᱮ ᱟᱹᱞᱤᱧ ᱞᱤᱧ ᱞᱟᱹᱭᱟ ᱡᱟᱛᱮ ᱡᱚᱛᱚ ᱦᱚᱲ ᱜᱮᱵᱚᱱ ᱥᱤᱠᱷᱱᱟᱹᱛᱚᱜ ᱢᱟ ᱵᱟᱝᱠᱷᱟᱡ ᱚᱱᱠᱟ ᱟᱹᱛᱩ ᱟᱹᱛᱩ ᱡᱮᱢᱚᱱ ᱮᱴᱟᱜ ᱠᱚᱫᱚ ᱠᱚ ᱯᱚᱪᱟᱨ ᱜᱮᱭᱟ ᱡᱮ ᱮᱭ ᱢᱟᱹᱭ ᱵᱟᱹᱵᱩ ᱛᱟᱠᱚ ᱥᱤᱠᱷᱱᱟᱹᱛᱚᱜ ᱛᱟᱵᱚᱱ ᱯᱮ, ᱡᱮᱢᱚᱱ ᱛᱮ ᱨᱟᱢ ᱠᱨᱤᱥᱱᱚ ᱢᱤᱥᱚᱱ ᱨᱮ ᱡᱮᱢᱚᱱ ᱥᱮ ᱩᱱᱤ ᱱᱟᱨᱟᱱ ᱜᱚᱢ ᱠᱮ ᱚᱱᱠᱟ ᱯᱨᱚᱪᱟᱨ ᱠᱚ ᱜᱮᱭᱟ ᱟᱹᱛᱩ ᱟᱹᱛᱩ ᱥᱤᱠᱷᱱᱟᱹᱛ ᱞᱟᱹᱜᱤᱫ ᱛᱮ ᱢᱮᱛᱟ ᱠᱚᱣᱟ ᱚᱱᱠᱟ ᱛᱮᱦᱚᱸ ᱜᱟᱱᱚᱜ ᱜᱮᱭᱟ ᱟᱨ ᱵᱟ ᱠᱷᱟᱱ ᱫᱚ ᱚᱱᱟ ᱫᱚ ᱜᱟᱨᱡᱮᱱ ᱠᱚᱜᱮ ᱵᱚᱱ ᱢᱮᱛᱟ ᱦᱚᱴᱚ ᱟᱠᱚᱣᱟ ᱵᱟᱝᱢᱟ ᱟᱨ ᱱᱚᱠᱟ ᱱᱚᱠᱟ ᱵᱤᱥ ᱟᱞᱚᱯᱮ ᱫᱟᱲᱟ ᱵᱟᱲᱟ ᱦᱚᱪᱚ ᱟᱠᱚᱣᱟ ᱥᱤᱠᱷᱱᱟᱹᱛ ᱠᱚᱛᱟᱵᱚᱱ ᱯᱮ ᱥᱮ ᱤᱥᱠᱩᱞ ᱠᱚ ᱵᱷᱮᱡᱟ ᱠᱚᱛᱟᱵᱚᱱ ᱯᱮ ᱚᱱᱟ ᱛᱮᱦᱚᱸ ᱦᱩᱭᱩᱜ ᱛᱟᱵᱚᱱ ᱜᱮᱭᱟ᱾
ᱦᱳᱭ ᱦᱳᱭ ᱮᱠᱫᱚᱢ, ᱱᱚᱣᱟᱫᱚ ᱟᱵᱚ ᱞᱮᱜᱤᱫ ᱦᱚᱸ ᱞᱟᱠᱛᱤ ᱠᱟᱱᱟ ᱥᱮ ᱟᱜᱟᱢ ᱫᱤᱱ ᱡᱟᱸᱦᱟᱭ ᱯᱤᱲᱦᱤ ᱠᱚᱠᱚ ᱦᱤᱡᱩᱜ ᱠᱟᱱᱟ ᱩᱱᱠᱩ ᱞᱮᱜᱤᱫ ᱦᱚᱸ ᱟᱹᱰᱤᱜᱮ ᱞᱟᱹᱠᱛᱤᱭᱟᱱᱟᱜ ᱠᱟᱱᱟ᱾ ᱛᱚ ᱱᱚᱜ-ᱚᱭ ᱵᱤᱱ ᱞᱟᱹᱭ ᱠᱮᱫ ᱞᱮᱠᱟ ᱡᱮ ᱛᱳᱜ ᱢᱟᱹᱭ ᱵᱟᱵ ᱛᱟᱠᱚ ᱟᱭᱢᱟ ᱜᱟᱱ ᱜᱮ ᱥᱤᱠᱷᱱᱟᱹᱛ ᱰᱟᱦᱟᱨ ᱫᱚ ᱵᱟᱝ ᱠᱚ ᱠᱩᱥᱤᱭᱟᱜ ᱠᱟᱱᱟ᱾
ᱦᱮᱸ ᱦᱮᱸ ᱚᱱᱟ ᱜᱚᱴᱟ ᱜᱮ ᱧᱮᱞᱚᱜ ᱠᱟᱱᱟ ᱚᱱᱟᱜᱮ᱾ ᱜᱮ ᱫᱮ ᱡᱚᱛᱚ ᱠᱚ ᱚᱱᱟ ᱠᱚ ᱩᱸ ᱵᱤᱥᱤᱨ ᱵᱷᱟᱜᱽ ᱠᱚ ᱧᱮᱞᱚᱜ ᱠᱟᱱᱟ᱾
ᱦᱳᱭ ᱦᱳᱭ ᱛᱚ ᱱᱚᱜᱼᱚᱱᱟ ᱥᱤᱠᱷᱱᱟᱹᱛ ᱰᱟᱦᱟᱨ ᱫᱚ ᱟᱵᱚ ᱫᱤᱥ ᱦᱩᱫᱤᱥᱮ ᱩᱫᱩᱜ ᱟᱵᱚᱱᱟᱭ ᱥᱮ ᱯᱟᱲᱦᱟᱣ ᱠᱟᱛᱮᱫ ᱥᱮ ᱟᱵᱚ ᱥᱤᱠᱷᱱᱟᱹᱛ ᱧᱟᱢ ᱠᱟᱛᱮᱫ ᱡᱟᱸᱦᱟ
ᱦᱮᱸ
ᱱᱟᱹᱭ ᱠᱚᱵᱚᱱ ᱧᱟᱢᱟ ᱚᱱᱟ ᱦᱚᱸᱵᱚᱱ ᱵᱩᱡᱷᱟᱹᱣ ᱫᱟᱲᱮᱜᱼᱟ ᱡᱮ ᱴᱷᱤᱠ ᱥᱟᱹᱦᱤᱡ ᱵᱚᱱ ᱧᱟᱢᱮᱫ ᱠᱮᱱᱟ ᱥᱮ ᱵᱟᱝ ᱴᱷᱤᱠ ᱢᱚᱛᱚ ᱠᱟᱢᱤ ᱠᱚ ᱪᱟᱞᱟᱜ ᱠᱟᱱᱟ ᱥᱮ ᱵᱟᱝ ᱦᱮᱸᱥᱮ ᱵᱟᱝ?
ᱦᱳᱭ ᱦᱳᱭ᱾
ᱚ
ᱟᱫᱚ ᱜᱚᱝᱠᱮ ᱱᱤᱛᱚᱜ ᱛᱚ ᱞᱟᱹᱭ ᱜᱚᱝᱠᱮ ᱱᱤᱛᱚᱜ ᱛᱚ ᱵᱤᱥᱤᱨ ᱵᱷᱟᱜ ᱧᱮᱞᱚᱜᱼᱟ ᱱᱚᱜᱼᱚᱭ ᱡᱮ ᱯᱷᱩᱱ ᱠᱚ ᱡᱚᱛᱚᱦᱚᱲ ᱠᱚ ᱦᱟᱛᱟᱣᱚ ᱠᱟᱱᱟ ᱢᱟᱹᱭ ᱵᱟᱹᱵᱩ ᱛᱟᱠᱚ ᱛᱚ ᱵᱮᱥᱤᱨ ᱵᱷᱟᱜ ᱢᱟᱹᱭ ᱵᱟᱹᱵᱩ ᱛᱟᱠᱚ ᱚᱱᱟ ᱪᱮᱛᱟᱱ ᱨᱮᱜᱮ ᱠᱚ ᱴᱟᱭᱤᱢ ᱠᱚ ᱱᱚᱥᱴᱚᱭᱮᱫᱟ ᱚᱱᱟ ᱠᱷᱟᱹᱛᱤᱨ ᱛᱮ ᱥᱤᱠᱷᱱᱟᱹᱛ ᱫᱚ ᱠᱟᱹᱴᱤᱡ ᱠᱚᱢᱚᱜ ᱠᱟᱱ ᱛᱟᱠᱚᱣᱟ᱾
ᱦᱳᱭ ᱦᱳᱭ ᱮᱠᱫᱚᱢ ᱢᱟᱱᱮ ᱟᱵᱮᱱ ᱵᱮᱱ ᱞᱟᱹᱭ ᱦᱚᱪᱚᱭ ᱫᱟ ᱡᱮ ᱱᱚᱜᱼᱚᱭ ᱴᱮᱠᱱᱳᱞᱚᱡᱤ ᱦᱤᱡᱩᱜ ᱠᱟᱱᱟ ᱥᱮ ᱦᱚᱸᱜ-ᱚᱭ ᱯᱷᱳᱱ ᱠᱚ ᱱᱤᱛᱚᱜ ᱥᱟᱱᱟᱢ ᱦᱚᱲᱟᱜ ᱛᱤ ᱨᱮᱜᱮ ᱵᱮᱱ ᱧᱟᱢᱟ᱾ ᱦᱮᱸ ᱥᱮᱪᱮᱫ?
ᱦᱳᱭ ᱦᱳ᱾
ᱟᱯᱮ ᱱᱚᱣᱟ ᱠᱷᱟᱹᱛᱤᱨ ᱛᱮᱠᱤ ᱢᱟᱹᱭ ᱵᱟᱹᱵᱩ ᱛᱟᱠᱚ ᱥᱮ ᱡᱟᱸᱦᱟᱭ ᱯᱤᱲᱦᱤ ᱠᱚ ᱢᱮᱱᱟᱜ ᱠᱚᱣᱟ ᱱᱤᱛᱚᱜ ᱟᱨ ᱡᱟᱸᱦᱟᱭ ᱠᱚ ᱦᱤᱡᱩᱜ ᱠᱟᱱᱟ ᱩᱱᱠᱩᱣᱟᱜ ᱪᱮᱛᱟᱱ ᱨᱮ ᱡᱟᱦᱟᱱᱟᱜ ᱚᱱᱠᱟᱱᱟᱜ ᱮᱯᱷᱮᱴ ᱯᱟᱲᱟᱣ ᱫᱟᱲᱮᱜᱼᱟ?
ᱦᱮᱸ ᱮᱯᱷᱮᱠ ᱫᱚ ᱯᱟᱲᱟᱜ ᱜᱮᱭᱟ᱾ ᱠᱟᱨᱚᱱ ᱟᱠᱚᱣᱟᱜ ᱥᱤᱠᱷᱱᱟᱹᱛ ᱵᱟᱝ ᱦᱩᱭᱩᱜ ᱠᱟᱱ ᱛᱟᱠᱚᱣᱟ ᱚᱱᱟ ᱪᱮᱛᱟᱱ ᱨᱮᱜᱮ ᱵᱤᱥᱤ ᱴᱟᱭᱤᱢ ᱠᱚ ᱱᱚᱥᱴᱚᱭᱫᱟ᱾ ᱦᱳᱭᱛᱚ ᱤᱧ ᱵᱟᱹᱧ ᱞᱟᱹᱭᱫᱟ ᱡᱮ ᱚᱱᱟᱦᱚ ᱠᱷᱟᱨᱟᱯ ᱠᱟᱱᱟ ᱚᱱᱟ ᱫᱚ ᱴᱷᱤᱠ ᱫᱚ ᱴᱷᱤᱠ ᱜᱮᱭᱟ ᱛᱳ ᱯᱟᱲᱦᱟᱜ ᱪᱮᱛᱟᱱ ᱨᱮᱦᱚᱸ ᱚᱱᱠᱟ ᱚᱱᱟ ᱮᱢᱟᱜ ᱦᱩᱭᱩᱜᱼᱟ ᱴᱟᱭᱤᱢ ᱚᱱᱟ ᱪᱮᱫ ᱚ ᱠᱤᱪᱷᱩ ᱜᱟᱱ ᱮᱢᱚᱜ ᱦᱩᱭᱩᱜ-ᱟ ᱴᱟᱭᱤᱢ ᱚᱱᱠᱟ ᱛᱮᱫᱚ ᱴᱷᱤᱠ ᱜᱮᱭᱟ ᱟᱫᱚ ᱮᱢᱚᱱ ᱵᱷᱟᱵ ᱴᱟᱭᱤᱢ ᱠᱚ ᱮᱢᱟᱜ ᱠᱟᱱᱟ ᱵᱟᱝᱢᱟ ᱚᱱᱟ ᱪᱮᱛᱟᱱ ᱨᱮᱜᱮ ᱪᱚᱵᱵᱤᱥ ᱜᱷᱚᱱᱴᱟ ᱡᱚᱢ ᱧᱩ ᱯᱚᱨᱮ ᱠᱷᱚᱱ ᱡᱟᱦᱟᱜᱮ ᱛᱩᱯᱩᱢ ᱵᱟᱝ ᱪᱮᱫ ᱵᱟᱝ ᱚᱱᱟ ᱨᱮᱜᱮ ᱴᱟᱭᱤᱢ ᱠᱚ ᱮᱢᱟᱣ ᱛᱟᱵᱚᱱ ᱠᱟᱱᱟ ᱚᱱᱱᱟ ᱦᱩᱭᱩᱜ ᱠᱟᱱᱟ ᱠᱟᱹᱴᱤᱡ
ᱦᱳᱭ ᱦᱳᱭ ᱦᱳᱭ ᱮᱠᱫᱚᱢ ᱮᱠᱫᱚᱢ ᱟᱹᱰᱤ ᱰᱷᱮᱨ ᱥᱟᱨᱦᱟᱣ ᱜᱚᱝ ᱡᱮ ᱦᱚᱜᱼᱚᱭ ᱡᱮ ᱟᱵᱮᱱ ᱵᱮᱱ ᱞᱟᱹᱭ ᱠᱮᱫᱟ ᱵᱟᱨᱯᱮ ᱠᱟᱛᱷᱟ ᱛᱚ ᱟᱹᱞᱤᱧ ᱦᱚ ᱚᱱᱰᱮ ᱞᱤᱧ ᱞᱟᱹᱭᱟ ᱡᱮ ᱟᱵᱮᱱ ᱵᱮᱱ ᱞᱟᱹᱭ ᱠᱮᱫᱮ ᱞᱮᱠᱟ ᱡᱟᱸᱦᱟ ᱛᱤᱱᱟᱹᱜ ᱟᱵᱚ ᱥᱩᱵᱤᱫᱟ ᱵᱚᱱ ᱧᱟᱢ ᱫᱟ ᱩᱱᱟᱹᱜ ᱜᱮ ᱠᱤᱱᱛᱩ ᱚᱱᱟ ᱥᱩᱵᱤᱫᱷᱟ ᱫᱚ ᱵᱟᱢᱵᱚᱱ ᱦᱟᱛᱟᱣᱮᱫ ᱠᱟᱱᱟ᱾ ᱚᱱᱟ ᱨᱮᱱᱟᱜ ᱵᱟᱹᱲᱤᱡ ᱚᱨᱥᱚᱝ ᱵᱚᱱ ᱤᱭᱩᱥᱮᱜ ᱠᱟᱱᱟ ᱦᱮᱸ ᱥᱮ ᱪᱮᱫ ᱜᱚᱝᱠᱮ?
ᱦᱩᱸ ᱦᱩᱸ ᱜᱚᱝᱠᱮ ᱠᱟᱹᱴᱤᱡ ᱟᱵᱮᱱᱟᱜ ᱚᱱᱮᱱᱟᱜ ᱠᱟᱱ ᱛᱟᱵᱮᱱᱟ ᱮᱠᱴᱩ ᱰᱤᱥᱴᱟᱵᱮᱫ ᱛᱟᱵᱮᱱᱟᱭ᱾ ᱰᱤᱥᱴᱟᱵ ᱫᱚ ᱨᱚᱲ ᱫᱚ ᱵᱟᱝ ᱰᱤᱥᱴᱟᱵᱚᱜ ᱠᱟᱱᱟ ᱢᱟᱱᱮ ᱪᱮᱜ ᱠᱚ ᱞᱟᱹᱭᱟ ᱨᱚᱲᱴᱟᱜ ᱟᱣᱟᱡᱴᱟᱜ ᱰᱷᱮᱨ ᱧᱚᱜ ᱦᱤᱡᱩᱜ ᱠᱟᱱᱟ ᱢᱟᱱᱮ ᱱᱮ ᱦᱳᱭᱛᱚ ᱦᱮᱰᱯᱷᱳᱱ ᱠᱚᱛᱮ ᱡᱟᱹᱱᱤᱡ ᱵᱮᱱ ᱜᱚᱞᱯᱚ ᱦᱳᱭ ᱛᱚ ᱚᱱ ᱱᱟ ᱨᱮᱱᱟᱜ ᱢᱮᱴᱮᱱ ᱮᱴᱟᱜ ᱨᱚᱠᱚᱢ ᱵᱷᱟᱯ ᱦᱤᱡᱩᱜ ᱠᱟᱱᱟ ᱢᱟᱱᱮ ᱨᱚᱲ ᱥᱟᱶᱛᱮ ᱟᱵᱮᱱᱟᱜ ᱢᱮᱴᱮᱱ ᱩᱸ ᱪᱮᱫ ᱠᱟ ᱮᱴᱟᱜ ᱥᱚᱵᱽᱫᱚ ᱢᱮᱴᱮᱱ ᱦᱮᱡ ᱛᱟᱨᱟᱜ ᱠᱟᱱᱟ᱾
ᱦᱳᱭ ᱳᱭ ᱟᱪᱪᱷᱟ ᱟᱪᱪᱷᱟ ᱴᱷᱤᱠ ᱜᱮᱭᱟ ᱜᱚᱝᱠᱮ ᱟᱹᱞᱤᱧ ᱪᱮᱥᱴᱟᱭ ᱮᱫᱟ ᱟᱵᱮᱱ ᱯᱩᱥᱴᱟᱹᱣ ᱥᱟᱹᱦᱤᱡ ᱟᱸᱡᱚᱢ ᱨᱮᱱᱟᱜ ᱛᱚ ᱱᱤ ᱤᱛᱳᱜ ᱵᱮᱱ ᱟᱸᱡᱚᱢ ᱧᱟᱢ ᱫᱟ?
ᱦᱮᱸ ᱟᱸᱡᱚᱢᱚᱜ ᱠᱟᱱᱟ ᱞᱟᱹᱭ ᱵᱮᱱ᱾
ᱞᱟᱹᱭ ᱫᱟᱞᱤᱧ ᱡᱮ ᱱᱚᱜᱼᱚᱭ ᱡᱟᱦᱟᱸ ᱛᱤᱱᱟᱹᱜ ᱟᱵᱚ ᱥᱩᱵᱤᱫᱟ ᱵᱚᱱ ᱧᱟᱢᱮᱫ ᱠᱟᱱᱟ᱾ ᱴᱮᱠᱱᱳᱞᱚᱡᱤ ᱫᱤᱠ ᱫᱤᱠ ᱛᱷᱮᱠᱮ ᱟᱨ ᱟᱵᱚ ᱥᱩᱵᱤᱫᱟ ᱦᱚᱸᱵᱚᱱ ᱟᱨᱡᱟᱣᱮᱫ ᱠᱟᱱᱟ ᱥᱟᱶ ᱥᱟᱶᱛᱮ ᱵᱟᱹᱲᱤᱡ ᱡᱤᱱᱤᱥ ᱫᱚ ᱟᱨᱦᱚᱸ ᱵᱟᱹᱲᱛᱤ ᱜᱮᱵᱚᱱ ᱟᱨᱡᱟᱣ ᱡᱚᱝᱚᱜ ᱠᱟᱱᱟ᱾
ᱦᱮᱸ᱾
ᱛᱚ ᱱᱚᱜ-ᱚᱱᱟ ᱡᱩᱫᱤ ᱟᱵᱚ ᱟᱵᱚ ᱵᱚᱱ ᱵᱩᱡᱟ ᱥᱟᱶ ᱥᱟᱶᱛᱮ ᱟᱵᱚᱨᱮᱱ ᱡᱟᱦᱟᱸᱭ ᱛᱤᱨᱞᱟᱹ ᱠᱚᱠᱚ ᱦᱤᱡᱩᱜ ᱠᱟᱱᱟ ᱥᱮ ᱡᱟᱦᱟᱸᱭ ᱢᱟᱹᱭ ᱵᱟᱹᱵᱩ ᱛᱟᱠᱚ ᱢᱮᱱᱟᱜ ᱠᱚᱣᱟ ᱩᱱᱠᱩ ᱠᱚᱦᱚᱸ ᱡᱩᱫᱤ ᱵᱚᱱ ᱵᱩᱡᱷᱟᱹᱣ ᱦᱚᱪᱚ ᱫᱟᱲᱮᱭᱟᱠᱚᱣᱟ ᱡᱮ ᱵᱷᱟᱹᱜᱤ ᱫᱤᱠ ᱫᱚ ᱵᱷᱟᱹᱜᱤ ᱫᱤᱠ ᱞᱮᱠᱟ ᱵᱚᱱ ᱪᱟᱞᱟᱜᱼᱟ ᱵᱟᱹᱲᱤᱡ ᱫᱤᱠ ᱫᱚ ᱩᱱᱟᱹᱜ ᱫᱚ ᱵᱟᱝᱵᱚᱱ ᱟᱯᱱᱟᱨᱟ᱾
ᱦᱳᱭ ᱦᱳᱭ᱾ ᱟᱨ ᱮᱢᱱᱤ ᱛᱮ ᱟᱨᱚ ᱧᱮᱞᱚᱜ ᱠᱟᱱ ᱚᱱᱟ ᱡᱟᱦᱟᱸ ᱠᱚᱨᱮ ᱜᱮ ᱯᱨᱳᱜᱨᱟᱢ ᱠᱚ ᱦᱳᱭᱳᱜ ᱠᱟᱱᱟ ᱟᱵᱚᱨᱮᱱ ᱢᱟᱹᱭ ᱵᱟᱹᱵᱩ ᱛᱟᱠᱚᱜᱮ ᱫᱚᱢᱮ ᱛᱮᱦᱮᱱ ᱪᱷᱟᱯᱨᱤ ᱴᱟᱭᱤᱯ ᱠᱚ ᱟᱲᱮᱡᱮᱫ ᱛᱟᱵᱚᱱᱟ ᱞᱟᱹᱭ ᱠᱟᱛᱷᱟ ᱦᱚᱸ ᱵᱟᱠᱚ ᱵᱩᱡᱮᱫ ᱛᱟᱵᱚᱱᱟ᱾ ᱚᱱᱟ ᱠᱚ ᱛᱮᱜᱮ ᱛᱚ ᱟᱨᱚ ᱟᱵᱚ ᱫᱚ ᱥᱮᱭ ᱵᱟᱵᱚᱱ ᱰᱮᱵᱷᱞᱚᱯ ᱫᱟᱲᱮᱜ ᱠᱟᱱᱟ᱾
ᱦᱳᱭ ᱦᱳᱭ ᱮᱠᱫᱚᱢ ᱮᱠᱫᱚᱢ᱾ ᱛᱚ ᱱᱚᱣᱟ ᱫᱚ ᱪᱮᱫ ᱵᱮᱱ ᱞᱟᱹᱭᱟ ᱜᱚᱢᱠᱮ ᱟᱵᱮᱱ ᱟᱨ ᱟᱹᱞᱤᱧᱟᱜ ᱛᱤ ᱨᱮ ᱛᱚ ᱵᱟᱹᱱᱩᱜᱼᱟ᱾ ᱟᱵᱚ ᱫᱚ ᱠᱷᱟᱱ ᱦᱟᱸᱜ ᱥᱩᱫᱩ ᱵᱚᱱ ᱢᱮᱱ ᱫᱟᱲᱮ ᱟᱠᱚᱣᱟ ᱢᱟᱹᱭ ᱵᱟᱹᱵᱩᱭ ᱛᱟᱠᱚ ᱡᱮ ᱨᱟᱹᱥᱠᱟᱹ ᱫᱚᱵᱚᱱ ᱨᱟᱹᱥᱠᱟᱹᱭᱟ᱾ ᱨᱟᱹᱥᱠᱟᱹ ᱵᱟᱹᱲᱛᱤ ᱫᱚ ᱵᱟᱝ ᱵᱚᱱ ᱦᱮᱸᱥᱮ ᱪᱮᱫ ᱜᱚᱝᱠᱮ?
ᱦᱮᱸ ᱦᱮᱸ ᱜᱚᱝᱠᱮ ᱞᱟᱹᱭ ᱵᱮᱱ᱾
ᱢᱮᱱᱫᱟᱞᱤᱧ ᱱᱚᱜᱼᱚᱭ ᱡᱮ ᱛᱟᱦᱚᱞᱮ ᱟᱵᱮᱱ ᱵᱮᱱ ᱞᱟᱹᱭᱮᱫ ᱛᱟᱦᱮᱱᱟ ᱡᱮ-ᱼ ᱰᱮᱵᱷᱞᱚᱯᱢᱮᱱᱴ ᱥᱮ ᱩᱱᱱᱚᱛᱤᱜ ᱠᱟᱱᱟ᱾ ᱛᱚ ᱚᱠᱟ ᱞᱮᱠᱟᱱᱟᱜ ᱩᱱᱱᱚᱛᱤᱜ ᱠᱟᱱᱟ ᱚᱱᱟ ᱟᱵᱮᱱ ᱡᱩᱫᱤ ᱠᱟᱹᱴᱤᱡ ᱵᱮᱱ ᱦᱩᱰᱤᱧ ᱢᱟᱪᱷᱟ ᱛᱮᱵᱮᱱ ᱞᱟᱹᱭ ᱠᱮᱭᱟ ᱟᱨᱦᱚᱸᱜᱮ ᱱᱟᱯ
ᱟᱪᱪᱷᱟ ᱩᱱᱱᱚᱛᱤ᱾ ᱦᱳᱭ ᱜᱚᱢᱠᱮ ᱡᱩᱫᱤ ᱟᱵᱚᱣᱟᱜ ᱞᱟᱹᱭ ᱠᱟᱛᱷᱟ ᱛᱮ ᱡᱩᱫᱤ ᱢᱟᱹᱭ ᱵᱟᱹᱵᱩ ᱛᱟᱠᱚ ᱟᱸᱡᱚᱢ ᱛᱟᱵᱚᱱᱟ ᱛᱟᱦᱚᱞᱮ ᱚᱴᱳᱢᱮᱴᱤᱠ ᱱᱤᱛᱳᱜ ᱵᱟᱝ ᱨᱮᱦᱚᱸ ᱦᱟᱯᱮᱱ ᱫᱤᱱ ᱨᱮᱠᱚ ᱩᱱᱱᱚᱛᱤ ᱫᱟᱲᱮᱭᱟᱛᱟᱵᱚᱱᱟ ᱟᱨ ᱟᱵᱚᱨᱮᱱ ᱡᱟᱦᱟᱸᱭ ᱦᱯᱮᱱᱫᱤᱱ ᱨᱮ ᱟᱨᱚ ᱠᱚ ᱩᱸᱢ ᱦᱤᱡᱩᱜ ᱠᱟᱱ ᱛᱟᱵᱚᱱᱟ ᱩᱱᱠᱩ ᱠᱚᱦᱚᱸ ᱚᱱᱟ ᱥᱤᱠᱷᱱᱟᱹᱛ ᱠᱚ ᱧᱟᱢ ᱛᱟᱵᱚᱱᱟ᱾ ᱚᱱᱟ ᱠᱷᱟᱛᱤᱨ ᱫᱚ ᱩᱱᱱᱚᱛᱤᱼᱟ ᱡᱩᱫᱤ ᱦᱳᱭ ᱫᱚ ᱱᱤᱛ ᱱᱤᱛᱳᱜ ᱜᱮ ᱟᱵᱚ ᱛᱟᱦᱮᱧ ᱨᱮ ᱡᱩᱫᱤ ᱵᱟᱵᱚᱱ ᱫᱟᱲᱮᱭᱟᱜᱼᱟ ᱥᱮ ᱵᱟᱵᱚᱱ ᱪᱤᱠᱟᱹ ᱦᱚᱴᱚ ᱫᱟᱲᱮᱦᱚᱪᱚ ᱠᱚᱣᱟ ᱛᱟᱦᱚᱞᱮ ᱛᱚ ᱟᱵᱚ ᱫᱚ ᱥᱮ ᱟᱫᱚ ᱵᱟᱵᱚᱱ ᱩᱱᱱᱚᱛᱤ ᱫᱟᱲᱮᱜᱼᱟ᱾
ᱮᱠᱫᱚᱢ ᱮᱠᱫᱚᱢ᱾ ᱛᱚ ᱱᱚᱣᱟ ᱫᱚ ᱡᱚᱛᱷᱟᱛ ᱠᱟᱛᱷᱟ ᱠᱟᱱ ᱜᱮᱭᱟ ᱡᱮ ᱩᱱᱠᱤ ᱯᱚᱫ ᱨᱮ ᱥᱮ ᱩᱱᱱᱚᱛᱤ ᱰᱟᱦᱟᱨ ᱨᱮ ᱪᱟᱞᱟᱣ ᱞᱮᱱᱠᱷᱟᱱ ᱫᱚ ᱱᱟᱯᱟᱭ ᱰᱟᱦᱟᱨ ᱟᱯᱱᱟᱨ ᱞᱟᱜᱟᱼᱟ᱾
ᱦᱳᱭ ᱦᱳᱭ᱾
ᱵᱟᱹᱲᱤᱡ ᱰᱟᱦᱟᱨ ᱥᱟᱦᱟᱭ ᱞᱟᱜᱟᱼᱟ᱾ ᱚᱱᱠᱟᱜᱮ ᱡᱩᱫᱤ ᱵᱚᱱ ᱧᱮᱞᱟ ᱯᱷᱳᱱ ᱨᱮᱱᱟᱜ ᱦᱚᱸ ᱱᱟᱯᱟᱭᱟᱜ ᱡᱤᱱᱤᱥ ᱜᱮᱵᱚᱱ ᱵᱮᱵᱚᱦᱟᱨ ᱢᱟ᱾ ᱵᱟᱹᱲᱤᱡᱟᱜ ᱫᱚ ᱵᱟᱹᱭ ᱵᱟᱹᱭ ᱛᱮᱵᱚᱱ ᱥᱟᱦᱟ ᱠᱟᱜ᱾
ᱦᱳᱭ᱾
ᱛᱚᱵᱮ ᱟᱹᱱᱤᱡ ᱟᱵᱚ ᱞᱟᱯᱷᱟᱝ ᱥᱮᱪᱮᱫ ᱥᱮ ᱞᱟᱯᱷᱟᱝ ᱰᱟᱦᱟᱨ ᱨᱮᱵᱚᱱ ᱪᱟᱞᱟᱣ ᱫᱟᱲᱮᱜᱼᱟ᱾ ᱦᱮᱸ ᱥᱮ ᱪᱮᱫ?
ᱦᱮᱞᱳ ᱦᱮᱞᱳ?
ᱦᱮᱸ ᱱᱤᱛᱚᱜ ᱵᱮᱱ ᱟᱸᱡᱚᱢ ᱧᱟᱢ ᱮᱫᱟ ᱥᱮ ᱵᱟᱝ ᱟᱵᱮᱱ?
ᱦᱮᱸ ᱜᱚᱝᱠᱮ ᱟᱸᱡᱚᱢᱚᱜ ᱠᱟᱱᱟ ᱢᱟᱡᱷᱮ ᱢᱚᱫᱽᱫᱷᱮ ᱠᱟᱹᱴᱤᱡ ᱰᱤᱥᱴᱟᱵᱚᱜ ᱠᱟᱱᱟ ᱛᱚ ᱵᱟᱠᱷᱟᱱ ᱫᱚ ᱟᱸᱡᱚᱢᱚᱜ ᱠᱟᱱ ᱜᱮᱭᱟ ᱞᱟᱹᱭ ᱵᱮᱱ?
ᱦᱮᱸ ᱞᱟᱹᱭᱮᱫ ᱠᱟᱱᱟᱞᱤᱧ ᱛᱟᱦᱚᱞᱮ ᱱᱚᱜᱼᱚᱭ ᱡᱮ ᱟᱵᱚ ᱥᱚᱢᱟᱡᱽ ᱨᱮᱼᱼ
ᱦᱮᱸ
ᱦᱚᱜᱼᱚᱭ ᱩᱱᱟᱹᱜ ᱜᱟᱱ ᱜᱟᱹᱱ ᱟᱹᱨᱤ ᱠᱚ ᱢᱮᱱᱟᱜᱼᱟ ᱚᱱᱟ ᱪᱮᱛᱟᱱ ᱨᱮ ᱛᱤᱱᱟᱹᱜ ᱜᱟᱱ ᱟᱵᱚᱣᱟᱜ? ᱩᱱᱱᱚᱛᱤ ᱭᱟᱠᱟᱱᱟ ᱚᱱᱟ ᱤᱫᱤ ᱠᱟᱛᱮᱜ ᱦᱩᱰᱤᱧ ᱢᱟᱪᱷᱟᱛᱮ ᱞᱮᱭ ᱟᱸᱡᱚᱢ ᱟᱹᱞᱤᱧ ᱵᱮᱱ?
ᱟᱪᱪᱷᱟ ᱜᱚᱝᱠᱮ ᱟᱹᱞᱤᱧ ᱦᱚᱸᱼᱼ ᱡᱟ ᱞᱤᱧ ᱵᱟᱲᱟ ᱭᱟ ᱦᱟᱞᱠᱟ ᱧᱚᱜ ᱜᱮ ᱠᱚᱢ ᱵᱤᱥᱤ ᱜᱤᱞᱤᱧ ᱵᱟᱲᱟ ᱭᱟ,
ᱦᱳᱭ ᱦᱳᱭ
ᱱᱚᱠᱠᱟ ᱧᱮᱞᱚᱜ ᱠᱟᱱᱟᱭ ᱱᱮᱛᱛᱟᱨ ᱫᱚ,
ᱦᱮᱸ
ᱟᱪᱪᱷᱟ ᱜᱚᱝᱠᱮ ᱟᱨ ᱢᱤᱫ ᱫᱷᱟᱣ ᱞᱮᱭ ᱞᱮᱵᱮᱱ ᱥᱮ ᱠᱟᱹᱴᱤᱡ ᱠᱩᱠᱞᱤ ᱛᱮᱫ ᱦᱤᱲᱤᱧ ᱠᱮᱫ ᱛᱟᱵᱮ ᱱᱟᱞᱤᱧ
ᱟᱹᱞᱤᱧ ᱞᱤᱧ ᱞᱮᱭ ᱦᱚᱪᱚᱭᱮᱫᱟ ᱡᱮ ᱱᱚᱜᱼᱚᱭ ᱡᱮ ᱟᱵᱳ ᱥᱚᱢᱟᱡᱽ ᱨᱮᱼᱼ ᱥᱮ ᱟᱠᱚᱣᱟᱜᱼᱼ
ᱦᱮᱞᱳ ᱦᱮᱞᱳ? ᱜᱚᱝᱠᱮ ᱨᱚᱲ ᱵᱟᱝ ᱟᱸᱡᱚᱢᱚᱜ ᱠᱟᱱ ᱛᱟᱵᱮᱱᱟ?